ᱦᱮᱞᱳ ᱦᱮᱸ ᱡᱚᱦᱟᱨ ᱜᱮ᱾ ᱦᱳᱭ ᱥᱟᱶᱛᱮ ᱥᱟᱹᱜᱩᱱ ᱥᱮᱛᱟᱜ᱾
ᱦᱮᱸ ᱦᱮᱸ ᱥᱟᱹᱜᱩᱱ ᱥᱮᱛᱟᱜ᱾
ᱦᱳᱭ ᱤᱧᱻ ᱪᱮᱫ ᱞᱮᱠᱟ ᱢᱮᱱᱟᱜ ᱠᱟᱜ ᱵᱤᱱᱟ?
ᱮᱸ ᱵᱷᱟᱹᱜᱤ ᱜᱮ᱾
ᱚ ᱦᱳᱭᱛᱚ ᱟᱨ ᱛᱟᱦᱚᱞᱮ ᱠᱟᱹᱢᱤ ᱦᱚᱨᱟ ᱠᱚᱫᱚ ᱪᱮᱫ ᱠᱚᱵᱤᱱ ᱠᱟᱹᱢᱤ ᱵᱟᱲᱟᱭᱮᱫᱟ ᱱᱤᱛᱳ ᱫᱚ?
ᱪᱮᱫ ᱪᱚᱝ ᱫᱚᱲᱦᱟ ᱞᱟᱹᱭᱵᱮᱱ?
ᱢᱮᱱᱫᱟᱞᱤᱧ ᱠᱟᱹᱢᱤ ᱫᱚ ᱪᱮᱫ ᱵᱤᱱ ᱠᱟᱹᱢᱤᱫᱟ?
ᱮᱸ ᱠᱟᱹᱢᱤ ᱠᱚᱫᱚ ᱦᱟᱸᱜ ᱱᱤᱛ ᱫᱚ ᱪᱮᱫ ᱜᱮ ᱵᱟᱝ ᱦᱩᱭᱩᱜ ᱠᱟᱱᱟ᱾ ᱢᱟᱱᱮ ᱚᱲᱟᱜ ᱨᱮᱜᱮ᱾
ᱟᱪ ᱚ ᱛᱟᱦᱚᱞᱮ ᱮᱥᱤᱱ ᱵᱟᱥ ᱥᱟᱝ ᱠᱚᱫᱚ ᱡᱚᱛᱚᱚᱵᱤᱱ ᱥᱟᱹᱛ ᱵᱟᱲᱟ ᱠᱮᱫᱟ ᱥᱮ ᱟᱹᱣᱨᱤ?
ᱦᱮᱸ ᱤᱥᱤᱱ ᱵᱟᱥᱟᱝ ᱠᱚᱫᱚ ᱡᱚᱛᱚ ᱥᱟᱹᱫ ᱦᱩᱭ ᱠᱟᱱᱟ᱾
ᱚ ᱛᱟᱦᱚᱞᱮ ᱟᱵᱤᱱ ᱥᱮᱱᱟᱜ ᱚᱱᱟ ᱦᱚᱭ ᱦᱤᱤᱥᱤᱫ ᱠᱚ ᱠᱟᱹᱴᱤᱡ ᱞᱟᱹᱭ ᱥᱚᱫᱚᱨ ᱟᱹᱞᱤᱧ ᱵᱮᱱᱟᱞᱤᱧ, ᱦᱮᱸ
ᱟ ᱱᱚᱛᱮ ᱩᱧ ᱢᱮᱱᱟ ᱦᱚᱭ ᱦᱸᱤᱥᱤᱫ ᱠᱚᱫᱚ ᱢᱟᱱᱮ
ᱦ
ᱯᱮ ᱯᱩᱱ ᱫᱤᱱ ᱦᱩᱭᱩᱜ ᱠᱟᱱᱟ ᱢᱟᱱᱮᱴᱟᱜ ᱠᱟᱹᱴᱤᱡ ᱠᱷᱟᱨᱟᱯ ᱧᱚᱜ ᱜᱮ ᱫᱚᱢᱮ ᱫᱟᱜ ᱥᱮᱨᱢᱟ ᱫᱟᱜ ᱡᱟᱹᱲᱤ ᱠᱚ ᱫᱚᱢᱮ ᱦᱩᱭᱩᱜ ᱠᱟᱱᱟ ᱟᱞᱮ ᱴᱷᱮᱱ ᱫᱚ
ᱚᱸ ᱦᱮᱸᱻ ᱨᱚᱦᱚᱭ ᱠᱚᱫᱚ ᱯᱮ ᱮᱛᱚᱦᱚᱵ ᱵᱟᱲᱟ ᱠᱟᱫᱟ ᱥᱮ ᱵᱟᱝ ᱟᱨᱤ?
ᱦᱮᱸ ᱨᱚᱦᱚᱭ ᱠᱚᱫᱚ ᱮᱛᱚᱦᱚᱵ ᱟᱠᱟᱜᱼᱟ ᱞᱮ ᱢᱟᱱᱮ ᱜᱟᱹᱦᱤᱨ ᱜᱟᱹᱦᱤᱨᱟᱜ ᱠᱚᱫᱚ ᱢᱟᱱᱮ ᱨᱚᱦᱚᱭ ᱯᱩᱨᱟᱹᱣ ᱤᱫᱤ ᱜᱚᱫ ᱟᱠᱟᱫ ᱜᱮᱭᱟᱞᱮ ᱜᱩᱴᱩ ᱥᱮᱱᱞᱮ ᱟᱨᱟᱢᱵᱚᱭᱮᱫᱟ
ᱦᱳᱭ ᱦᱮᱸ ᱱᱟᱯᱟᱭ ᱜᱮ ᱟᱹᱞᱤᱧ ᱥᱮᱱ ᱦᱚᱸ ᱚᱧ ᱚᱱᱠᱟ ᱢᱮᱱ ᱞᱮᱱᱠᱷᱟᱱ ᱫᱚ ᱟᱞᱮ ᱦᱚᱸᱞᱮ ᱮᱛᱚᱦᱚᱵ ᱫᱟ ᱮᱛᱚᱦᱚᱵ ᱠᱟᱫᱟ
ᱟ ᱪᱷᱟ ᱪᱷᱟ᱾
ᱟᱫᱚ ᱟᱞᱮ ᱫᱚ ᱵᱤᱨ ᱴᱚᱴᱷᱟᱞᱮ ᱯᱟᱲᱟᱜ ᱠᱟᱱᱟ ᱛᱚ ᱟᱫᱚ ᱚᱱᱠᱟ ᱢᱮ-ᱢᱮᱱ ᱠᱷᱟᱱ ᱫᱚ ᱟᱞᱮ ᱱᱚᱛᱮ ᱫᱚ ᱦᱟᱸᱜ ᱚᱸ ᱚᱱᱟ ᱵᱟᱹᱫᱽ ᱠᱚᱨᱮ ᱫᱚ ᱫᱟᱜ ᱫᱚ ᱵᱟᱹᱱᱩᱜ ᱟᱠᱟᱫᱟ ᱟᱫᱚ ᱡᱟᱦᱟᱸ ᱵᱟᱹᱭᱦᱟᱹᱲ ᱵᱚᱱ ᱢᱮᱛᱟᱜ ᱠᱟᱱᱟ᱾ ᱦᱳᱭ ᱚᱱᱟ ᱠᱚᱨᱮ ᱫᱚ ᱫᱟᱜ ᱢᱮᱱᱟᱜ ᱠᱟᱫᱟ ᱛᱚ ᱚᱱᱟ ᱠᱚᱨᱮ ᱜᱮ ᱦᱳᱭ ᱨᱚᱦᱚᱭ ᱵᱟᱲᱟ ᱠᱚ ᱮᱛᱚᱦᱚᱵ ᱵᱟᱲᱟ ᱦᱩᱭ ᱟᱠᱟᱱᱟ᱾
ᱚ ᱟᱪᱪᱷᱟ ᱪᱷᱟ᱾
ᱦᱳᱭ ᱦᱳᱭ ᱛᱟᱯᱚᱨ ᱛᱟᱦᱞᱮ ᱟᱯᱮ ᱥᱮᱱ ᱫᱚ ᱚᱱᱠᱟ ᱪᱮᱫ ᱞᱮᱠᱟ ᱴᱚᱴᱷᱟ ᱯᱮ ᱯᱟᱲᱟᱜ ᱠᱟᱱᱟ ᱚᱱᱟ ᱵᱤᱨᱵᱩᱨᱩ ᱴᱚᱴᱷᱟ ᱥᱮ ᱪᱮᱫᱠᱟ ᱴᱟᱺᱰᱤ ᱧᱚᱜ?
ᱮᱸᱻ ᱟᱞᱮ ᱱᱚᱛᱮ ᱫᱚ ᱱᱟᱜ ᱵᱤᱨ ᱵᱩᱨᱩ ᱫᱚ ᱵᱟᱝ ᱠᱟᱱᱟᱞᱮ ᱢᱟᱱᱮ ᱟᱞᱮ ᱫᱚ ᱱᱚᱝᱠᱟ ᱴᱟᱺᱰᱤ ᱢᱟᱱᱮ ᱵᱤᱞᱟᱹᱛ ᱫᱤᱥᱚᱢ ᱪᱮᱫᱠᱟ ᱢᱟᱱᱮ ᱯᱩᱨᱟᱹ ᱯᱷᱟᱸᱠᱟ ᱜᱮ ᱪᱮᱫ ᱜᱮ ᱢᱟᱱᱮ ᱯᱟᱞᱮᱱ ᱯᱩᱨᱟᱹ ᱥᱚᱢᱟᱱ ᱚᱱᱮ ᱚᱱᱠᱟᱱ ᱟᱞᱮ ᱫᱚ
ᱚᱱᱟ ᱵᱤᱞᱟᱹᱛ ᱫᱤᱥᱚᱢ ᱨᱮᱱ ᱮᱸ ᱯᱟᱲᱟᱜ ᱠᱟᱱᱟ ᱯᱮ ᱵᱟᱝ
ᱮᱭ ᱦᱮᱸ ᱦᱮᱸ
ᱚᱸ ᱛᱟᱦᱚᱞᱮ ᱟᱹᱵᱤᱱ ᱥᱮᱱ ᱫᱚ ᱛᱟᱦᱚᱞᱮ ᱤᱥᱤᱱ ᱠᱚᱫᱚ ᱪᱮᱫ ᱛᱮᱠᱚ ᱤᱥᱤᱱ ᱜᱮᱭᱟ? ᱚᱱᱠᱟ ᱚᱱᱟ ᱥᱟᱦᱟᱱ ᱥᱟᱠᱟᱢ ᱠᱚ ᱧᱟᱢᱚᱜ ᱜᱮᱛᱮ
ᱮᱸ ᱵᱟᱝ ᱵᱟᱝ ᱥᱟᱦᱟᱱ ᱥᱟᱠᱟᱢ ᱠᱚᱫᱚ ᱟᱞ ᱥᱮᱱ ᱫᱚ ᱵᱟᱝ ᱧᱟᱢᱚᱜ ᱜᱮᱭᱟ ᱢᱟᱱᱮ ᱤᱥ ᱤᱱ ᱛᱮᱫᱚ ᱦᱟᱸᱜ ᱮᱸ ᱫᱚᱢᱮ ᱜᱮ ᱢᱟᱱᱮ ᱦᱟᱨᱠᱮᱛ ᱦᱩᱭᱩᱜ ᱜᱮ ᱛᱟᱞᱮᱭᱟ ᱱᱚᱝᱠᱟ ᱚᱱᱠᱟ ᱜᱮᱥ ᱠᱚᱛᱮᱞᱮ ᱤᱥᱤᱱ ᱜᱮᱭᱟ ᱵᱟᱠᱷᱟᱱ ᱫᱚ ᱥᱟᱦᱟᱱ ᱠᱚ ᱦᱟᱛᱟᱣᱟᱞᱮ ᱚᱱᱠᱟ
ᱦᱳᱭ ᱛᱟᱦᱞᱮ ᱚᱱᱠᱟ ᱚ ᱛᱟᱦᱚᱞᱮ ᱵᱤᱨ ᱵᱩᱨᱩ ᱠᱚᱫᱚ ᱟᱹᱰᱤ ᱥᱟᱺᱜᱤᱧ ᱧᱚᱜ ᱜᱮᱛᱟ ᱯᱮᱭᱟ ᱥᱮ?
ᱦᱮᱸ ᱚᱱᱟ ᱫᱚ ᱥᱟᱺᱜᱤᱧ ᱧᱚᱜ ᱜᱮ ᱛᱟᱞᱮᱭᱟ ᱵᱤᱨ ᱯᱚᱨᱚᱵᱽ ᱫᱚ ᱦᱟᱜ ᱥᱩᱨ ᱨᱮᱫᱚ ᱵᱟᱹᱱᱩᱜ ᱟᱠᱟᱫᱟ
ᱦᱳᱭ ᱛᱟᱦᱚᱞᱮ ᱚᱱᱠᱟᱢ ᱢᱮᱱ ᱞᱮᱠᱷᱟᱡ ᱫᱚ ᱧᱮᱧᱟᱢᱚᱜ ᱜᱮᱭᱟ ᱥᱮ ᱵᱟᱝ?
ᱮᱸ ᱵᱤᱨ ᱵᱩᱨᱩ ᱫᱚ ᱢᱟᱱᱮ ᱧᱮᱞ ᱫᱚ ᱵᱟᱝ ᱧᱮᱞ ᱧᱟᱢᱚᱜ ᱜᱮᱭᱟ ᱢᱟᱱᱮ ᱥᱟᱺᱜᱤᱧ ᱫᱚ ᱯᱩᱨᱟᱹ ᱥᱟᱺᱜᱤᱧ ᱩᱛᱟᱹᱨ ᱜᱮᱭᱟ ᱚᱱᱟ ᱠᱚᱫᱚ
ᱟᱫᱚ ᱛᱟᱦᱚᱞᱮ ᱚᱱᱟ ᱡᱟᱦᱟᱸ ᱵᱤᱱ ᱢᱮᱱᱠᱮᱫᱟ ᱡᱮ ᱥᱟᱦᱟᱱ ᱠᱚᱵᱤᱱ ᱠᱤᱨᱤᱧᱟ ᱦᱳ ᱭᱥᱮ ᱚᱱᱟ ᱥᱟᱦᱟᱱ ᱠᱤ ᱚᱱᱠᱟ ᱵᱩᱨᱩ ᱠᱷᱚᱱᱟᱜ ᱜᱮᱠᱚ ᱟᱹᱜᱩ ᱠᱟᱛᱮᱫ ᱠᱚ ᱚᱱᱠᱟ ᱠᱚ ᱟᱠᱷᱨᱤᱧᱟ ᱥᱮ ᱪᱮᱫ ᱞᱮᱠᱟ?
ᱦᱮᱸ ᱚᱱᱟ ᱵᱤᱨ ᱠᱚᱨᱮ ᱠᱷᱚᱱᱟᱜ ᱜᱮ ᱢᱟᱱᱮ ᱟᱹᱜᱩᱭᱟᱠᱚ ᱡᱮᱢᱚᱱ ᱱᱚᱜᱼᱚᱭ ᱚᱱᱠᱟ ᱚᱠᱟ ᱟᱮ ᱥᱩᱨ ᱨᱮ ᱢᱟᱱᱮ ᱚᱱᱠᱟ ᱚᱱᱠᱟ ᱚᱠᱟ ᱟᱞᱮᱥᱮᱫ ᱨᱮ ᱢᱟᱱᱮ ᱚᱱᱠᱟ ᱵᱤᱨ ᱫᱚ ᱢᱮᱱᱟᱜ ᱫᱚ ᱢᱮᱱᱟᱜᱼᱟ ᱠᱤᱪᱷᱩ ᱥᱟᱺᱜᱤᱧ ᱧᱚᱜ ᱨᱮᱜᱮ ᱛᱟᱦᱚᱞᱮ ᱩᱱᱠᱩ ᱦᱚᱲ ᱫᱚ ᱟᱠᱷᱨᱤᱧ ᱞᱟᱹᱜᱤᱫ ᱠᱚ ᱟᱹᱜᱩᱭ ᱜᱮᱭᱟ ᱱᱚᱝᱠᱟ ᱟᱹᱛᱩ ᱟᱹᱛᱩ ᱠᱤ ᱵᱟᱝ ᱵᱟᱡᱟᱨ ᱵᱟᱡᱟᱨ ᱛᱟᱦᱚᱞᱮ ᱩᱱᱜᱮ ᱡᱟᱦᱟᱸᱭ ᱦᱚᱲ ᱢᱟᱱᱮ ᱞᱟᱹᱭᱟᱭ ᱠᱷᱟᱱ ᱡᱮ ᱟᱞᱮ ᱫᱚ ᱦᱟᱞ ᱥᱟ ᱞᱮ ᱦᱟᱛᱟᱣᱟ ᱛᱟᱦᱮ ᱚᱱᱠᱟ ᱴᱟᱠ ᱢᱮᱱᱟᱜ ᱟᱠᱟᱫᱟ ᱡᱮ ᱩᱱᱤ ᱪᱟᱵᱟ ᱞᱮᱱᱠᱷᱟᱱ ᱜᱮ ᱞᱟᱹᱭ ᱦᱳᱭᱳᱜᱼᱟ ᱟᱹᱜᱩ ᱦᱚᱴᱚᱠᱟᱜᱼᱟᱭ
ᱟᱫᱚ ᱛᱟᱦᱚᱞᱮ ᱠᱟᱹᱣᱲᱤ ᱠᱚᱫᱚ ᱫᱚᱢᱮ ᱡᱟᱹᱥᱛᱤ ᱟᱠᱠᱷᱨᱤ ᱧᱚᱜ ᱜᱮᱠᱚ ᱦᱟᱛᱟᱣ ᱜᱮᱭᱟ ᱛᱚ
ᱦᱮᱸ ᱦᱟᱛᱟᱣ ᱫᱚᱠᱚ ᱦᱟᱛᱟᱣ ᱜᱮᱭᱟ ᱟᱹᱜᱩ ᱦᱚᱴᱚ ᱠᱟᱜ ᱟᱭ ᱛᱚ ᱩᱱᱤ ᱦᱚᱸ ᱛᱮ ᱟᱞᱩ ᱫᱚ ᱵᱤᱥᱤ ᱧᱚᱜ ᱜᱮᱠᱚ ᱦᱟᱛᱟᱣ ᱜᱮᱭᱟ ᱟᱫᱚ ᱫᱚᱢᱮ ᱫᱚ ᱚᱱᱠᱟ ᱵᱟᱝ ᱦᱟᱛᱟᱣ ᱦᱩᱭᱩᱜ ᱜᱮᱭᱟ ᱛᱟᱱᱮ ᱡᱟᱦᱟᱸ ᱛᱤᱥ ᱠᱚᱨᱮ ᱚᱱᱠᱟ ᱦᱟᱥᱟ ᱦᱩᱭᱩᱜᱼᱟ ᱟᱫᱚ ᱚᱱᱠᱟ ᱫᱟᱜ ᱫᱤᱱ ᱫᱚ ᱢᱟᱱᱮ ᱵᱤᱥᱤ ᱜᱮᱞᱮ ᱦᱟᱛᱟᱣᱟ ᱡᱮᱢᱚᱱ ᱮᱢᱱᱤ ᱫᱤᱱ ᱫᱚ ᱵᱩᱥᱩᱜ ᱠᱚᱛᱮ ᱫᱚᱢᱮ ᱞᱮ ᱤᱥᱤᱱ ᱜᱮᱭᱟ ᱠᱷᱚᱲ ᱵᱚ ᱞᱟᱹᱭᱟ ᱚᱱᱟ ᱠᱚᱛᱮ ᱛᱮ ᱟᱨ ᱫᱟᱜ ᱫᱤᱱ ᱫᱚ ᱚᱱᱟ ᱠᱚᱫᱚ ᱦᱟᱸᱜ ᱵᱟᱝ ᱧᱟᱢᱚᱜ ᱜᱮᱭᱟ ᱛᱚ ᱚᱱᱠᱟ ᱨᱚᱦᱚᱲ ᱛᱚ ᱛᱟᱦᱟᱱᱮ ᱫᱟᱜ ᱫᱤᱱ ᱜᱮ ᱵᱤᱥᱤ ᱥᱟᱦᱟᱱ ᱠᱚᱫᱚ ᱢᱟᱱᱮ ᱦᱟᱠ
ᱟᱨ ᱡᱮᱢᱚᱱ ᱟᱹᱞᱤᱧ ᱦᱚᱸᱞᱤᱧ ᱟᱸᱡᱚᱢ ᱵᱟᱲᱟ ᱚᱱᱠᱟ ᱴᱟᱺᱰᱤ ᱴᱚᱴᱷᱟ ᱠᱚᱨᱮ ᱫᱚ ᱦᱟᱸᱜ ᱚᱱᱠᱟ ᱢᱮᱱᱞᱱᱠᱷᱟᱱ ᱫᱚ ᱚᱱᱟ ᱜᱚᱭᱴᱷᱟ ᱠᱚ ᱢᱮᱛᱟᱜ ᱠᱟᱱᱟ ᱵᱟᱝ ᱦᱳᱭ ᱚᱱᱟ ᱰᱟᱝᱨᱤ ᱰᱟᱝᱨᱤ ᱨᱮᱱᱟᱜ ᱚᱱᱟ ᱜᱩᱨᱤᱡ ᱛᱮ ᱦᱚᱭ ᱚᱱᱟ ᱜᱩᱨᱤᱡ ᱚᱱᱟ ᱠᱚ ᱜᱚᱡ ᱯᱤᱴᱷᱟ ᱤᱭᱟᱹ ᱛᱟᱥᱮ ᱠᱟᱜ ᱠᱚ ᱛᱚ ᱥᱤᱛᱩᱝ ᱠᱚᱨᱮ ᱚᱱᱟ ᱠᱚ ᱨᱚᱦᱚᱲ ᱦᱚᱪᱚᱭᱟ ᱚᱱᱟ ᱛᱮᱜᱮ ᱠᱚ ᱤᱥᱤᱱ ᱵᱟᱥᱟᱝ ᱛᱟᱦᱚᱞᱮ ᱟᱯᱮ ᱥᱮᱱ ᱫᱚ ᱚᱱᱟ ᱛᱮᱠᱚ ᱤᱥᱤᱱ ᱵᱟᱥᱟᱝ ᱜᱮᱭᱟ
ᱦᱮᱸ ᱤᱥᱤᱱ ᱫᱚᱠᱚ ᱤᱥᱤᱱ ᱜᱮᱭᱟ ᱟᱫᱚ ᱛᱟᱦᱚᱞᱮ ᱟᱞᱮ ᱱᱟᱜ ᱚᱱᱠᱟ ᱰᱟᱝᱨᱤ ᱫᱚ ᱵᱟᱹᱱᱩᱜ ᱟᱠᱟᱫ ᱠᱚ ᱛᱟᱞᱮᱭᱟ
ᱦᱳᱹᱭ
ᱛᱮ ᱦᱚᱲ ᱨᱮᱱ ᱫᱚ ᱱᱟᱜ ᱢᱟᱱᱮ ᱚᱵᱷᱟᱵ ᱜᱮᱭᱟ ᱛᱚ ᱛᱟᱦᱮ ᱦᱚᱲ ᱦᱚᱸᱱᱟᱜ ᱚᱱᱟ ᱫᱚ ᱟᱢ ᱫᱚ ᱵᱟᱭ ᱮᱢᱟᱢᱟᱭ ᱟᱡᱨᱮᱱ ᱢᱮᱱᱟᱜ ᱠᱚᱣᱟ ᱩᱱᱤ ᱫᱚ ᱛᱟᱦᱚᱞᱮ ᱟᱡ ᱞᱟᱹᱜᱤᱫ ᱮ ᱡᱳᱜᱟᱡᱳᱼᱟ ᱛᱟᱦᱚᱞᱮ ᱚᱱᱟ ᱫᱚ ᱰᱟᱝᱨᱤ ᱫᱚ ᱱᱟᱜ ᱵᱟᱹᱱᱩᱜ ᱠᱚᱣᱟ ᱛᱚ ᱛᱟᱦᱚᱞᱮ ᱚᱱᱟ ᱫᱚ ᱵᱟᱞᱮ ᱤᱭᱟᱹᱭ ᱜᱮᱭᱟ ᱢᱟᱱᱮ ᱚᱱᱟᱛᱮ ᱵᱟᱞᱮ ᱤᱥᱤᱱ ᱜᱮᱭᱟ ᱟᱨᱠᱤ
ᱦᱳᱭ ᱛᱟᱦᱚᱞᱮ ᱚᱱᱠᱟ ᱡᱚᱠᱷᱚᱱᱤᱧ ᱢᱮᱱᱫᱟ ᱰᱟᱝᱨᱤ ᱠᱚ ᱵᱟᱹᱱᱩᱜ ᱟᱠᱟᱫᱟ ᱫᱯᱮᱭᱟ ᱛᱚ ᱤᱭᱟᱹ ᱥᱤ ᱠᱚᱫᱚ ᱛᱟᱦᱚᱞᱮ ᱪᱮᱫ ᱛᱮᱯᱮ ᱥᱤ ᱜᱮᱭᱟ ᱚᱱᱠᱟ ᱴᱮᱠᱴᱟᱨ ᱛᱮ ᱥᱮ ᱚᱱᱠᱟ ᱰᱟᱜᱨᱤ ᱱᱟᱦᱮᱞᱛᱮ
ᱦᱮᱸ ᱥᱤ ᱠᱚᱫᱚ ᱢᱟᱱᱮ ᱱᱚᱝᱠᱟ ᱯᱟᱣᱟᱨ ᱴᱮᱞᱟᱨ ᱴᱨᱟᱠᱴᱟᱨ ᱚᱱᱟ ᱠᱚᱛᱮ ᱦᱩᱭᱩᱜ ᱜᱮᱭᱟ ᱟᱨ ᱵᱟᱝᱠᱷ ᱡᱩᱫᱤ ᱡᱟᱦᱟᱸᱭ ᱠᱚ ᱱᱚᱝᱠᱟ ᱥᱤᱭᱜ ᱠᱚ ᱡᱩᱫᱤ ᱠᱚ ᱰᱟᱹᱟᱝᱨᱤ ᱠᱚᱛᱮ ᱥᱤᱭᱜ ᱠᱚ ᱡᱩᱫᱤ ᱞᱮ ᱧᱟᱢ ᱠᱚᱜᱮᱭᱟ ᱛᱟᱦᱚᱞᱮ ᱩᱱᱠᱩ ᱠᱚ ᱛᱟᱦᱞᱮ ᱞᱮ ᱥᱤ ᱜᱮᱭᱟ
ᱦᱮᱸ
ᱢᱟᱱᱮ ᱡᱚᱛᱚ ᱛᱮᱜᱮ ᱚᱱᱠᱟ ᱥᱤ ᱫᱚ ᱦᱩᱭᱩᱜ ᱜᱮᱭᱟ
ᱦᱳᱭ ᱦᱳᱭ ᱟᱫᱚ ᱛᱟᱦᱮ ᱚᱝᱠᱟ ᱢᱮᱞ ᱞᱮ ᱛᱟᱦᱚᱞᱮ ᱟᱵᱤᱱ ᱥᱮᱱ ᱫᱚ ᱚᱱᱠᱟ ᱪᱟᱥ ᱫᱚ ᱛᱟᱦᱚᱞᱮ ᱛᱤᱱ ᱵᱟᱨ ᱯᱮ ᱪᱟᱥ ᱤᱛᱮ ᱚᱱᱟ ᱦᱩᱲᱩ ᱦᱩᱲᱩ ᱠᱚᱯᱮ ᱨᱚᱦᱚᱭ ᱜᱮᱭᱟ ᱛᱚ ᱚᱱᱟ ᱡᱮᱢᱚᱱ ᱟᱥᱟᱲ ᱵᱚᱸᱜᱟ ᱫᱤᱱ ᱦᱚᱸᱯᱮ ᱨᱚᱦᱚᱭᱟ ᱥᱮ ᱥᱤᱛᱩᱝ ᱫᱤᱱ ᱦᱚᱸᱯᱮ ᱨᱚᱦᱚᱭ ᱜᱮᱭᱟ ᱥᱮ
ᱟᱞᱮ ᱫᱚ ᱱᱟᱜ ᱪᱟᱥ ᱫᱚ ᱵᱟᱨ ᱫᱷᱟᱣ ᱜᱮᱞᱮ ᱪᱟᱥᱟ ᱡᱮᱢᱚᱱ ᱜᱚᱨᱚᱢ ᱫᱤᱱ ᱱᱚᱣᱟ ᱟᱨ ᱟᱥᱟᱲ ᱵᱚᱸᱜᱟ ᱫᱤᱱ ᱦᱚᱸᱞᱮ ᱪᱟᱥ ᱜᱮᱭᱟ ᱢᱟᱱᱮ ᱵᱟᱱᱟᱨ ᱫᱤᱱ ᱜᱮ ᱵᱟᱨ ᱫᱷᱟᱶ ᱜᱮᱞᱮ ᱪᱟᱥ ᱜᱮᱭᱟ
ᱚ ᱟᱯᱮᱭᱟᱜ ᱟᱱᱟᱴ ᱫᱚ ᱚᱱᱟ ᱥᱟᱦᱟᱱ ᱥᱟᱠᱟᱢ ᱠᱚ ᱱᱤᱭ ᱟᱨ ᱛᱟᱨᱯᱚᱨᱮ ᱟᱯᱮᱥᱮᱱᱟᱜ ᱚᱱᱠᱟ ᱟᱱᱟᱴ ᱠᱚ ᱢᱮᱱᱟᱜ ᱟᱠᱟᱫᱟ ᱫᱟᱜ ᱠᱚᱨᱮᱱᱟᱜ
ᱮᱸ ᱫᱟᱜ ᱠᱚᱨᱮᱱᱟᱜ ᱫᱚ ᱟᱞᱮ ᱥᱮᱱ ᱫᱚ ᱟᱱᱟᱴ ᱫᱚ ᱵᱟᱹᱱᱩᱜ ᱟᱠᱟᱫᱟ ᱢᱟᱱᱮ ᱫᱟᱜ ᱫᱚ ᱠᱟᱹᱴᱤᱡ ᱞᱮ ᱦᱮᱸ ᱵᱤᱥᱤᱜ ᱜᱮ ᱢᱟᱱᱮ ᱞᱮ ᱧᱟᱢ ᱜᱮᱭᱟ ᱫᱟᱜ ᱩᱱᱠᱩᱫᱚ ᱵᱟᱞᱮ ᱟᱱᱟᱴᱚᱜ ᱜᱮᱭᱟ ᱢᱟᱱᱮ ᱚᱱᱟ ᱵᱤᱨ ᱵᱩᱨᱩ ᱥᱟᱠᱟᱢ ᱨᱟᱱ ᱠᱚ ᱚᱱᱟ ᱠᱚ ᱛᱟᱯᱚᱨᱮ ᱵᱤᱨ ᱠᱚᱨᱮ ᱢᱟ ᱚᱱᱮ ᱟᱹᱰᱤ ᱨᱚᱠᱚᱢ ᱡᱚ ᱵᱤᱞᱤ ᱠᱚᱭ ᱠᱤ ᱵᱟᱝ ᱩᱫ ᱯᱩᱴᱠᱟᱹ ᱠᱚᱠᱚ ᱞᱟᱹᱭ-ᱟ ᱚᱢᱚᱱ ᱵᱟᱲᱟᱜᱼᱟ᱾ ᱛᱟᱦᱚᱞᱮ ᱚᱱᱟ ᱠᱚᱛᱮ ᱫᱚ ᱟᱹᱰᱤ ᱡᱳᱨ ᱟᱞᱮ ᱫᱚᱞᱮ ᱟᱱᱟᱴᱚᱜ ᱜᱮᱭᱟ ᱢᱟᱱᱮ ᱠᱤᱨᱤᱧ ᱪᱷᱟᱹᱲᱤᱡ ᱡᱚᱢ ᱵᱟᱞᱮ ᱧᱟᱢᱟ
ᱚ ᱦᱳᱭᱛᱚ ᱟᱫᱚ ᱚᱱᱠᱟᱛᱚ ᱟᱞᱮ ᱥᱮᱫ ᱢᱮᱱ ᱞᱮᱱᱠᱷᱟᱱ ᱫᱚ ᱟᱭᱢᱟ ᱞᱮᱠᱟᱱ ᱜᱮ ᱚᱱᱟ ᱚᱛ ᱯᱩᱴ ᱩᱸ ᱟ ᱛᱟᱨᱯᱚᱨᱮ ᱩᱵᱽ ᱠᱚ ᱦᱮ ᱥᱮ ᱾ ᱟᱞᱮ ᱥᱮᱫ ᱫᱚ ᱧᱟᱯᱟᱢᱚᱜ ᱜᱮᱭᱟ, ᱟᱫᱚ ᱡᱮᱢᱚᱱ ᱟ ᱟᱨᱚ ᱚᱱᱠᱟ ᱩᱫ ᱦᱚᱸ ᱢᱮᱱᱟᱜ ᱟᱠᱟᱫᱟ ᱚᱱᱟ ᱡᱟᱦᱟᱸ ᱵᱟᱲᱜᱮ ᱠᱚᱨᱮ ᱚᱢᱚᱱᱚᱜ ᱛᱟᱵᱚᱱ ᱛᱚ ᱚᱱᱟ ᱵᱩᱥᱩᱵ ᱵᱚᱱ ᱯᱟᱞᱩᱭ ᱠᱟᱜ ᱫᱚ ᱦᱩᱸ ᱚᱱᱟ ᱠᱚ ᱥᱮᱭᱟᱜᱼᱟ ᱚᱱᱟ ᱚᱱᱟ ᱠᱚᱨᱮ ᱫᱚ ᱦᱟᱸᱜ ᱚᱢᱚᱱ ᱵᱟᱲᱟᱜ ᱜᱮᱭᱟ ᱚᱱᱟ ᱡᱟᱦᱟᱸ ᱫᱚᱵᱚᱱ ᱢᱮᱛᱟᱜ ᱠᱟᱱᱟ ᱵᱩᱥᱩᱵ ᱩᱜ ᱦᱮᱸ ᱾
ᱦᱮᱸ-ᱦᱮᱸ-ᱦᱮᱸ, ᱦᱮᱸ ᱚᱱᱟ ᱠᱚᱫᱚ ᱦᱟᱸᱜ ᱡᱚᱢ ᱫᱚ ᱡᱚᱢ ᱵᱟᱲᱟ ᱦᱩᱭ ᱠᱟᱱ ᱜᱮᱭᱟ ᱱᱤᱭᱟᱹ ᱵᱩᱥᱩᱵ ᱩᱫ ᱠᱚᱫᱚ ᱛᱟᱦᱚᱞᱮ ᱚᱱᱟ ᱵᱤᱨ ᱨᱮᱜᱮ ᱦᱟᱜ ᱩᱫ ᱠᱚ ᱚᱢᱚᱱᱚᱜ ᱜᱮᱭᱟ ᱚᱱᱟ ᱠᱚᱫᱚ ᱦᱟᱸᱜ ᱾ ᱟᱻ ᱩᱱᱟᱹᱜ ᱫᱚ ᱵᱟᱝ ᱡᱚᱢ ᱵᱟᱲᱟ ᱦᱩᱭ ᱠᱟᱱᱟ ᱟᱨ ᱯᱩᱴᱠᱟᱹ ᱠᱚ ᱢᱟᱱᱮ ᱫᱚᱢᱮ ᱜᱮ ᱚᱢᱚᱱᱚᱜ ᱟᱠᱚ ᱛᱟᱦᱚᱞᱮ ᱱᱚᱣᱟ ᱵᱟᱡᱟᱨ ᱠᱚᱨᱮ ᱠᱚᱢ ᱵᱤᱥᱤ ᱠᱚ ᱟᱹᱠᱷᱨᱤᱧ ᱜᱮᱭᱟ ᱟᱫᱚ ᱢᱟᱱᱮ ᱫᱚᱢᱮ ᱫᱟᱢ ᱫᱟᱢ ᱛᱮ ᱛᱟᱱᱮ ᱩᱱᱟᱹᱜ ᱫᱚ ᱡᱚᱢ ᱫᱚ ᱛᱟᱦᱞᱮ ᱵᱟᱢ ᱧᱟᱢᱟ ᱡᱮ ᱱᱤᱡᱮ ᱛᱮ ᱪᱮᱫ ᱞᱮᱠᱟ ᱵᱤᱨ- ᱠᱚᱨᱮ ᱠᱷᱚᱱᱟᱢ ᱦᱟᱞᱟᱝ ᱟᱹᱜᱩᱭ ᱛᱮᱢ ᱡᱚᱢᱮᱭᱟ ᱰᱷᱮᱨ ᱧᱚᱜ ᱛᱟᱦᱞᱮ ᱚᱝᱠ- ᱛᱟᱦᱞᱮ ᱢᱟ ᱵᱟᱝ ᱦᱩᱭᱩᱜ ᱜᱮᱭᱟ ᱩᱱᱟᱜ ᱰᱷᱮᱨ ᱰᱷᱮᱨ ᱡᱚᱢ ᱛᱮᱫᱚ᱾
ᱚ ᱛᱟᱦᱞᱮ ᱟᱵᱤᱱ ᱫᱚ- ᱛᱟᱦᱞᱮ ᱱᱚᱝᱠᱟ ᱤᱭᱟᱹ ᱴᱚᱴᱷᱟ ᱢᱟᱱᱮ ᱱᱚᱜ ᱚᱭ ᱱᱚᱝᱠᱟ ᱴᱟᱺᱰᱤ ᱴᱟᱺᱰᱤ ᱴᱚᱴᱷᱟ ᱵᱮᱱ ᱢᱮᱱ ᱠᱮᱫᱟ ᱛᱚ᱾ ᱛᱚ ᱟᱵᱤᱱᱟᱜ ᱮ ᱚᱝᱠᱟ ᱢᱮᱱ ᱞᱮᱱᱠᱷᱟᱱ ᱫᱚ ᱚᱱᱟ ᱱᱟᱢᱟᱞ ᱥᱮᱫ ᱜᱮ ᱯᱟᱲᱟᱜ ᱠᱟᱱᱟ᱾
ᱦᱮᱸ ᱦᱮᱸ ᱱᱟᱢᱟᱞ ᱥᱮᱱ᱾
ᱚ᱾ ᱛᱟᱦᱞᱮ ᱟᱵᱤᱱ ᱦᱚᱸ ᱚᱝᱠᱟ ᱢᱮᱱ ᱞᱮᱱᱠᱷᱟᱱ ᱫᱚ ᱚᱱᱟ- ᱩᱸ ᱾ ᱯᱚᱭᱥᱟ ᱠᱟᱹᱣᱰᱤ ᱠᱚ ᱵᱟᱝ ᱛᱟᱦᱮᱱ ᱠᱷᱟᱹᱛᱤᱨ ᱚᱱᱟ ᱱᱟᱢᱟᱞ ᱠᱟᱹᱢᱤ ᱠᱚᱵᱚᱱ ᱦᱤᱡᱩᱜ ᱜᱮᱭᱟ ᱛᱚ ᱾ ᱛᱮ ᱜᱮ ᱵᱚᱱ ᱴᱷᱟᱶ ᱠᱚᱜᱼᱟ ᱛᱚ ᱟᱵᱤᱱ ᱟᱵᱤᱱ ᱚᱱᱛᱮ ᱨᱮᱦᱚᱸ ᱩᱸ ᱟᱞᱤᱧ ᱚᱱᱛᱮ ᱠᱷᱚᱱᱟᱜ ᱜᱮᱯᱮ ᱦᱮᱡ ᱠᱟᱱᱟ ᱦᱳᱭ ᱛᱳ ᱟᱫᱚ ᱚᱱᱛᱮ ᱨᱮᱯᱮ ᱰᱮᱨᱟᱣ ᱠᱟᱱᱟ ᱾
ᱟᱻ ᱦᱮᱸ-ᱦᱮᱸ ᱚᱝᱠᱟ ᱜᱮ ᱦᱩᱭᱩᱜ ᱜᱮᱭᱟ ᱾
ᱦᱩᱸ ᱟᱫᱚ ᱟᱹᱵᱤᱱ ᱦᱚᱸ ᱩᱱᱟᱹᱜ ᱮᱠᱴᱩ ᱫᱚ ᱵᱟᱵᱤᱱ ᱵᱟᱲᱟᱭᱟ ᱦᱳᱭ ᱛᱳ ᱟᱵᱤᱱ ᱨᱮᱱ ᱵᱟᱵᱟ ᱛᱟᱠ ᱠᱩ ᱢᱮᱱᱟᱜ ᱠᱟᱜ ᱠᱚᱣᱟ ᱩᱱᱠᱩ ᱜᱮᱠᱚ ᱵᱟᱲᱟᱭ ᱠᱷᱟᱡ ᱦᱮᱸ ᱾
ᱟᱫᱚ ᱱᱚᱣᱟ ᱠᱚᱨᱮ ᱫᱚ ᱢᱟᱱᱮ ᱵᱮᱥᱤ ᱧᱮᱞᱚᱜ ᱜᱮᱭᱟ ᱢᱟᱱᱮ ᱚᱱᱠᱟ ᱵᱤᱨ ᱫᱤᱥ ᱠᱚ ᱚᱱᱠᱟ ᱦᱚᱲ ᱠᱚᱜᱮ ᱢᱟᱱᱮ ᱦᱮᱡ ᱠᱟᱛᱮ ᱱᱚᱣᱟ ᱠᱚᱨᱮ ᱠᱚ ᱮᱸ ᱛᱟᱦᱮᱸ ᱵᱟᱲᱟ ᱟᱠᱟᱱᱟ ᱢᱟᱱᱮ ᱚᱨᱤᱡᱤᱱᱟᱞ ᱱᱚᱛᱮ ᱨᱮ ᱟᱛᱳ ᱫᱚ ᱱᱟᱦᱟᱜ ᱵᱟᱝ ᱠᱟᱱ ᱛᱟᱠᱚᱣᱟ ᱾ ᱡᱟᱦᱟᱸ ᱱᱚᱣᱟ ᱠᱚᱨᱮ ᱧᱮᱞ ᱵᱟᱲᱟᱼᱟᱜ ᱠᱟᱱᱟ ᱠᱚ ᱦᱚᱲ ᱠᱚ ᱟᱞᱮ ᱦᱚᱸ ᱞᱮ ᱚᱱᱠᱟ ᱜᱮ ᱢᱟᱱᱮ ᱯᱩᱨᱟᱹ ᱟᱹᱛᱩ ᱫᱚ ᱱᱟᱦᱟᱜ ᱵᱟᱝ ᱠᱟᱱ ᱛᱟᱞᱮᱭᱟ ᱱᱤᱡ ᱯᱩᱨᱟᱹ ᱟᱞᱮᱭᱟᱜ ᱟᱹᱛᱩ ᱚᱱᱟ ᱫᱚ ᱾ ᱚᱱᱟᱫᱽ
ᱟᱫᱚ ᱤᱭᱟᱹ ᱮᱸ-ᱮᱸ ᱥᱟᱱᱟᱢ ᱦᱚᱲ ᱠᱚᱜᱮ ᱛᱚ ᱚᱱᱮ ᱠᱟᱹᱣᱰᱤ ᱠᱚ ᱦᱟᱸᱜ ᱵᱟᱵᱚᱱ ᱟᱨᱡᱟᱣ ᱫᱟᱲᱮᱜ ᱠᱷᱟᱹᱛᱤᱨ ᱜᱤᱛᱚ ᱵᱟᱨ ᱫᱤᱥ ᱥᱚᱢ ᱠᱚᱨᱮ ᱫᱚᱵᱚᱱ ᱪᱟᱞᱟᱜ ᱜᱮᱭᱟ ᱠᱟᱹᱣᱰᱤ ᱠᱷᱟᱹᱛᱤᱨ ᱦᱚᱸ ᱛᱟᱦᱮᱞᱮ ᱮᱸᱜ ᱢᱮᱱ ᱫᱟᱞᱤᱧ ᱟᱹᱵᱤᱱ ᱫᱚ ᱚᱞᱚᱜ ᱜᱮᱭᱟ ᱵᱤᱱ ᱥᱮ ᱤᱭᱟᱹ ᱵᱩᱜᱤ ᱪᱟᱵᱟ ᱠᱟᱫᱟ ᱵᱮᱱ ᱾
ᱮᱻ ᱚᱞᱚ ᱠᱚᱫᱚ ᱦᱟᱜ ᱮ ᱚᱝᱠᱟ ᱫᱚ ᱵᱟᱝ ᱦᱩᱭ ᱵᱟᱲᱟ ᱟᱠᱟᱱᱟ ᱢᱟᱱᱮ ᱚᱞ ᱫᱚ ᱚᱞ ᱵᱟᱲᱟ ᱦᱩᱭ ᱢᱟᱱᱮ ᱚᱱᱠᱟ ᱮᱭᱤᱪᱮᱥ ᱠᱚ ᱮᱢ ᱠᱟᱛᱮ ᱦᱟᱜ ᱵᱷᱟᱜᱤ ᱦᱩᱭ
ᱟᱪ ᱟ ᱛᱟᱦᱟᱞᱮ ᱟᱵᱮᱱ ᱫᱚ ᱱᱤᱛᱩᱱ ᱟᱥᱲᱟ ᱫᱷᱟᱹᱵᱤᱡ ᱫᱚᱵᱤᱱ ᱯᱟᱲᱦᱟᱣ ᱠᱟᱱᱟ ᱾
ᱦᱮᱸ ᱦᱮᱸ ᱾
ᱚ ᱦᱚᱸ ᱚᱱᱟ ᱦᱚᱸ ᱱᱟᱯᱟᱭ ᱠᱟᱛᱷᱟ ᱠᱟᱱᱟ ᱛᱟᱦᱚᱞᱮ ᱚᱱᱠᱟ ᱟ-ᱟᱱᱟᱴ ᱠᱚ ᱦᱮᱡ ᱞᱮᱱ ᱠᱷᱟᱹᱛᱤᱨ ᱜᱮ ᱵᱤᱱ ᱵᱟᱹᱜᱤ ᱠᱮᱫᱟ ᱾
ᱦᱮᱸ-ᱦᱮᱸ ᱢᱟᱱᱮ ᱮ ᱢᱤ ᱠᱤᱭᱟᱹ ᱟᱥᱟ ᱠᱩᱠᱢᱩ ᱠᱤ ᱵᱟᱝ ᱮ ᱢᱚᱱᱮ ᱫᱚ ᱛᱟᱦᱮᱸ ᱠᱟᱱ ᱜᱮᱭᱟ ᱡᱮ ᱯᱟᱲᱦᱟᱣ ᱟᱹᱧ ᱛᱟ ᱯᱚᱨᱮ ᱵᱷᱟᱜᱤ ᱢᱟᱱᱮ ᱠᱚᱞᱮᱡᱽ ᱠᱚ ᱮᱢᱮ ᱠᱚ ᱵᱤᱭᱮᱰ ᱠᱚ ᱢᱟᱱᱮ ᱵᱟᱱᱟᱨ ᱞᱤ ᱠᱚᱨᱟᱣ ᱨᱮᱱᱟᱜ ᱟᱪᱪᱷᱟ ᱤᱪᱪᱷᱟᱹ ᱠᱚᱫᱚ ᱢᱟᱱᱮ ᱛᱟᱦᱮᱸ ᱠᱟᱱ ᱜᱮ ᱛᱤᱧᱟ ᱟᱪᱪᱷᱟ ᱠᱚ ᱛᱟᱦᱚᱞᱮ ᱚᱲᱟᱜ ᱮᱱᱟᱜ ᱱᱚᱝᱠᱟ ᱡᱷᱟᱢᱮᱞᱟ ᱜᱮᱭᱟ ᱮᱸᱴᱠᱮ-ᱴᱚᱬᱮ ᱟᱱᱟᱴ ᱫᱤᱭᱮ ᱛᱮ ᱢᱟᱱᱮ ᱩᱱᱟᱹᱜ ᱥᱟᱺᱜᱤᱧ ᱫᱚ ᱯᱟᱲᱦᱟᱜ ᱵᱟᱹᱧ ᱫᱟᱲᱮᱭᱟᱫᱟ ᱾ ᱟᱨ ᱯᱩᱭᱥᱟᱹ ᱠᱟᱹᱣᱰᱤ ᱠᱚ ᱢᱟᱱᱮ ᱫᱚᱠᱟᱨᱚᱜᱼᱟ ᱛᱚ ᱛᱟᱦᱱᱮ ᱩᱱᱟᱹᱜ ᱥᱟᱺᱜᱤᱧ ᱯᱟᱲᱟᱣ ᱠᱚᱨᱛᱮ ᱜᱮᱞᱮ ᱰᱷᱮᱨ ᱰᱷᱮᱨ ᱫᱚᱨ ᱠᱟᱫᱟ ᱛᱟᱦᱮᱞᱮ ᱱᱤᱡᱮ ᱫᱚ ᱢᱟᱱᱮ ᱩᱱᱟᱹᱜ ᱴᱟᱠᱟ ᱯᱩᱭᱥᱟᱹ ᱵᱟᱹᱱᱩᱜᱼᱟ ᱛᱚ ᱛᱟᱦᱟᱞᱮ ᱩᱱᱟᱹᱜ ᱩᱢ ᱯᱟᱲᱦᱟ ᱵᱟᱝᱼᱟ ᱢᱟᱱᱮ ᱤᱪᱪᱷᱟᱹ ᱫᱚ ᱵᱟᱝ ᱯᱩᱨᱟᱹᱣ ᱞᱮᱱᱟ ᱾
ᱦᱮᱸ᱾ ᱟᱫᱚ ᱛᱟᱦᱚᱞᱮ ᱱᱤᱛᱚᱜ ᱫᱚ ᱟᱵᱤᱱ ᱫᱚ ᱚᱲᱟᱜ ᱨᱮᱜᱮ ᱢᱮᱱᱟᱜ ᱟᱠᱟᱫ ᱵᱤᱱᱟ ᱛᱟᱦᱮᱞᱮ ᱚᱲᱟᱜ ᱠᱚ ᱨᱮᱱᱟᱜ ᱜᱮ ᱵᱮᱱ ᱠᱟᱹᱢᱤ ᱵᱟᱲᱟᱭ᱾
ᱦᱮᱸ ᱱᱤᱛᱚᱜ ᱚᱲᱟᱜ ᱨᱮᱱᱟᱜ ᱜᱮ ᱠᱟᱹᱢᱤ ᱵᱟᱲᱟ ᱫᱚ ᱦᱩᱭᱩᱜ ᱜᱮᱭᱟ
ᱛᱟᱦᱚᱞᱮ ᱨᱚᱦᱚᱭ ᱠᱚᱫᱚ ᱵᱤᱱ ᱫᱟᱲᱮᱜ ᱜᱮᱭᱟ ᱥᱮ ᱵᱟᱝ ᱟᱹᱵᱤᱱ
ᱦᱮᱸᱻ ᱨᱚᱦᱚᱭ ᱠᱚᱫ ᱞᱤᱧ ᱫᱟᱲᱮᱜ ᱜᱮᱭᱟ ᱫᱚᱢᱮ ᱜᱮ
ᱩᱢ ᱚᱸ ᱟᱪ ᱛᱟᱦᱟᱞᱮ ᱟᱯᱮ ᱢᱮᱱ ᱞᱮᱠᱷᱟᱱ ᱫᱚ ᱟᱯᱮ ᱴᱟᱺᱰᱤ ᱴᱚᱴᱷᱟ ᱯᱮ ᱯᱟᱲᱟᱜ ᱠᱟᱱᱟ ᱛᱚ ᱚᱱᱟ ᱱᱟᱢᱟᱞ ᱵᱮᱱ ᱢᱮᱱ ᱠᱮᱫᱟ ᱾ ᱛᱚ ᱱᱟᱢᱟᱞ ᱠᱚᱨᱮ ᱫᱚᱞᱤᱧ ᱟᱸᱡᱚᱢ ᱵᱟᱲᱟ ᱟᱠᱟᱫᱟ ᱟᱭᱢᱟ ᱜᱟᱱ ᱡᱤᱱᱤᱥ ᱞᱮᱠᱟ ᱠᱚ ᱨᱚᱦᱚᱭ ᱜᱮᱭᱟ ᱾ ᱪᱮᱜ ᱪᱮᱜ ᱠᱚ ᱨᱚᱦᱚᱭ ᱜᱮᱭᱟ ᱠᱟᱹᱴᱤᱡ ᱵᱤᱱ ᱞᱟᱹᱭ ᱞᱮᱭᱟ ᱞᱤᱧ ᱟᱰᱤ ᱱᱟᱯᱟᱭ ᱠᱚᱜ ᱚᱱᱠᱟ ᱪᱟᱥ ᱠᱚ ᱾
ᱦᱮᱸ ᱟᱞᱮ ᱥᱮᱱ ᱫᱚ ᱢᱟᱱᱮ ᱨᱚᱦᱚᱭ ᱫᱚ ᱱᱟᱦᱟᱜ ᱢᱟᱱᱮ ᱮᱸᱻ ᱵᱟᱵᱮᱨ ᱫᱤᱭᱮ ᱦᱚᱸᱠᱚ ᱨᱚᱦᱚᱭ ᱜᱮᱭᱟ ᱵᱟᱵᱮᱨᱢ ᱛᱤᱡ ᱠᱮᱫ ᱛᱮ ᱚᱸᱰᱮ ᱟᱨᱦᱚᱸ ᱢᱤᱫ ᱢᱤᱫᱴᱟᱝ ᱢᱤᱫᱴᱟᱝ ᱦᱩᱲᱩ ᱫᱟᱨᱮ ᱡᱮᱢᱚᱱ ᱛᱚᱞᱟ ᱴᱟᱜ ᱢᱟᱱᱮ ᱢᱤᱫᱴᱮᱱ ᱢᱤᱫ ᱴᱟᱝ ᱚᱱᱠᱟ ᱠᱚ ᱨᱚᱦᱚᱭ ᱜᱮᱭᱟ ᱟᱨᱦᱚᱸ ᱮᱸᱜᱟ ᱟᱱᱰᱤᱭᱟᱹ ᱡᱮᱢᱚᱱ ᱢᱤᱫᱴᱟᱝ ᱦᱩᱲᱩ ᱵᱟᱝᱠᱚ ᱞᱟᱹᱭᱟ ᱚᱱᱟ ᱫᱚ ᱜᱚᱨᱚᱢ ᱫᱤᱱ ᱫᱚᱢᱮ ᱞᱮ ᱨᱚᱦᱚᱭᱟ᱾ ᱜᱮᱭᱟᱞᱮ ᱦᱮᱸ
ᱟᱹᱞᱤᱧ ᱜᱮᱞᱤᱧ ᱠᱩᱠᱞᱤ ᱠᱮᱫ ᱵᱤᱱᱟ ᱟᱹᱵᱤᱱ ᱦᱚᱸ ᱠᱩᱠᱞᱤᱧ ᱮᱸ ᱠᱩᱠᱞᱤ ᱞᱤᱧ ᱵᱤᱱ
ᱟᱪᱪᱷᱟ ᱟᱪᱪᱷᱟ ᱛᱟᱸᱦᱮ ᱦᱮᱸ ᱟᱯᱮ ᱥᱮᱱ ᱫᱚ ᱢᱟᱱᱮ ᱦᱩᱲᱩ ᱠᱚᱫᱚ ᱢᱟᱱᱮ ᱪᱮᱫᱠᱟ ᱯᱮ ᱪᱟᱥ ᱜᱮᱭᱟ ᱵᱤᱨ ᱫᱤᱥᱚᱢ
ᱦᱳᱭ ᱟᱞᱮ ᱥᱮᱫ ᱢᱮᱱ ᱞᱮᱠᱷᱟᱱ ᱫᱚ ᱱᱚᱜᱼᱚᱭ ᱟᱥᱟᱲ ᱵᱚᱸᱜᱟ ᱨᱮᱜᱮ ᱫᱟᱜ ᱡᱟᱹᱲᱤ ᱵᱟᱝᱞᱮ ᱧᱟᱢ ᱠᱷᱟᱹᱛᱤᱨ ᱛᱮ ᱟᱨ ᱫᱟᱜ ᱠᱚ ᱵᱟᱞᱮ ᱧᱟᱢ ᱠᱷᱟᱹᱛᱤᱨ ᱛᱮ ᱨᱚᱦᱚᱭ ᱠᱚᱦᱚᱸ ᱵᱟᱞᱮ ᱫᱟᱜ ᱜᱮᱭᱟ ᱥᱤᱛᱩᱝ ᱫᱤᱱ ᱫᱚ
ᱟᱪᱪᱷᱟ ᱟᱪᱪᱷᱟ ᱢᱟᱱᱮ ᱟᱯᱮ ᱫᱚ ᱱᱟᱦᱟᱜ ᱥᱩᱫᱩ ᱟᱥᱟᱲ ᱵᱚᱸᱜᱟ ᱫᱤᱱ ᱜᱮᱯᱮ ᱪᱟᱥᱟ᱾ ᱛᱟᱦᱚᱞᱮ ᱜᱚᱨᱚᱢ ᱥᱤᱛᱩᱝ ᱫᱤᱱ ᱫᱚ ᱪᱟᱥ ᱫᱚ ᱵᱟᱝ ᱦᱩᱭᱩᱜᱼᱟ᱾
ᱦᱳᱭ᱾ ᱚᱱᱟ ᱟᱵᱟᱨ ᱡᱟᱹᱥᱛᱤ ᱧᱚᱜ ᱫᱟᱜ ᱞᱮᱠᱷᱟᱡ ᱛᱚᱵᱮ ᱟᱹᱱᱤᱡ ᱞᱮ ᱪᱟᱥ ᱫᱟᱲᱮᱜ ᱜᱮᱭᱟ ᱟᱫᱚ ᱵᱟᱠᱷᱟᱡ ᱫᱚ ᱚᱱᱠᱟ ᱡᱟᱦᱟᱸ ᱵᱟᱹᱫ ᱠᱚ ᱢᱮᱱᱟᱜ ᱟᱠᱟᱫ ᱛᱟᱞᱮᱭᱟ ᱚᱱᱟ ᱠᱚᱨᱮ ᱫᱚ ᱫᱟᱜ ᱠᱚᱦᱚᱸ ᱵᱟᱝ ᱛᱤᱸᱜᱩᱱᱟ ᱛᱚ ᱟᱨ ᱵᱟᱹᱭᱦᱟᱹᱲ ᱧᱚᱜ ᱫᱚ ᱠᱟᱹᱴᱤᱡ ᱞᱟᱛᱟᱨ ᱧᱚᱜ ᱤᱭᱟᱹ ᱧᱚᱜ ᱠᱟᱱ ᱛᱟᱞᱮᱭᱟ ᱚᱱᱟ ᱠᱚᱨᱮ ᱫᱚ ᱫᱟᱜ ᱠᱚᱦᱚᱸ ᱛᱤᱸᱜᱩ ᱧᱚᱜ ᱜᱮᱭᱟ ᱪᱟᱲᱮ ᱪᱟᱲ ᱜᱮ ᱟᱫᱚ ᱡᱟᱦᱟᱸ ᱵᱩᱨᱩ ᱠᱷᱚᱱᱟᱜ ᱡᱷᱟᱨᱱᱟ ᱚᱱᱟ ᱫᱚ ᱵᱟᱹᱭᱦᱟᱹᱲ ᱛᱮᱜᱮ ᱪᱟᱞᱟᱜᱼᱟ ᱵᱟᱹᱭᱦᱟᱹᱲ ᱠᱷᱮᱛ ᱨᱮᱜᱮ᱾
ᱟᱪᱪᱷᱟ ᱟᱪᱪᱷᱟ ᱟᱪᱪᱷᱟ ᱛᱟᱦᱚᱞᱮ ᱟᱯᱮ ᱫᱚ ᱦᱟᱜ ᱢᱟᱱᱮ ᱵᱩᱨᱩ ᱵᱩᱨᱩ ᱦᱚᱸ ᱯᱟᱲᱟᱜ ᱟᱞᱮ ᱡᱮᱻ ᱵᱤᱨ ᱵᱩᱨᱩ ᱵᱟᱱᱟᱨ ᱜᱮ
ᱦᱳᱭ ᱦᱳᱭ